ᱜᱚᱝᱠᱮ᱾
ᱡᱚᱦᱟᱨ ᱜᱮ ᱜᱚᱢᱠᱮ ᱪᱮᱫ ᱞᱮᱠᱟ ᱵᱮᱥ ᱵᱟᱲᱟ ᱜᱮ?
ᱦᱮᱸ ᱜᱚᱝᱠᱮ ᱵᱮᱥ ᱵᱟᱲᱟ ᱜᱮ᱾
ᱦᱳᱭ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱪᱤᱠᱟᱹ ᱵᱟᱲᱟᱭ ᱦᱳᱭᱳᱜ ᱠᱟᱱᱟ ᱟ ᱨᱩᱢ ᱥᱮᱜ ᱨᱮᱜᱮ ᱢᱤᱱᱟᱹᱧᱟ᱾
ᱚᱻ ᱱᱟᱯ
ᱦᱚ ᱱᱟᱯᱟᱭ ᱜᱮ ᱦᱮᱸ, ᱚᱠᱟᱞᱮᱠᱟ ᱦᱮᱱᱟᱜ ᱯᱮᱭᱟ?
ᱤᱧ ᱦᱚᱸ ᱢᱚᱸᱡᱽ ᱜᱮ ᱢᱤᱱᱟᱹᱧᱟ ᱥᱟᱱᱟᱢ ᱠᱚᱜᱮ ᱡᱚᱛᱚ ᱠᱚᱜᱮ ᱢᱚᱸᱡᱽ ᱵᱟᱲᱟ ᱜᱮ ᱢᱮᱱᱟᱜ ᱞᱮᱭᱟ᱾
ᱦᱩᱸᱻ, ᱪᱮᱜ ᱡᱟᱹᱯᱩᱫ ᱠᱚ ᱵᱟᱝ ᱦᱩᱭᱩᱜ ᱠᱟᱱᱟ, ᱫᱟᱜ ᱡᱟᱹᱲᱤ ᱠᱚ
ᱫᱟᱜ ᱡᱟᱹᱲᱤ ᱠᱚᱫᱚ ᱡᱟᱹᱯᱩᱜ ᱠᱚᱫᱚ ᱵᱟᱭ ᱡᱟᱹᱯᱩᱜ ᱠᱟᱫᱟ ᱦᱚᱞᱟ ᱢᱟᱸᱫᱷᱮᱨ ᱦᱩᱭ ᱵᱟᱲᱟ ᱞᱮᱱᱟ ᱟᱫᱚ ᱛᱤᱦᱤᱱ ᱛᱮᱦᱱᱟ ᱞᱮᱠᱤᱱ ᱱᱤᱛᱚᱜ ᱫᱚ ᱥᱤᱛᱩᱢ ᱠᱟᱜᱼᱟ ᱨᱤᱢᱤᱞ ᱨᱤᱢᱤᱞ ᱟᱹᱭᱠᱟᱹᱜ ᱠᱟᱱᱟ ᱟᱫᱚ ᱱᱟᱦᱟᱜ ᱟᱹᱭᱩᱵ ᱵᱤᱨ ᱥᱚᱢᱚᱭ ᱯᱟᱥᱮᱜ-ᱮ ᱫᱟᱜ ᱫᱟᱲᱮᱭᱟᱜᱼᱟ ᱚᱝᱠᱟ ᱢᱳᱥᱚᱢ ᱨᱮ ᱵᱩᱡᱩᱜ ᱠᱟᱱᱟ ᱟᱨ ᱟᱯᱮ ᱥᱮᱫ ᱫᱚ ᱱᱟᱦᱟᱜ ᱫᱟᱜ ᱫᱟᱭ ᱥᱮ ᱵᱟ?
ᱦᱟᱞᱮ ᱥᱮᱱ ᱦᱚᱸ ᱦᱚᱞᱟ ᱱᱚᱜᱼᱚᱭ ᱫᱩᱴᱟ ᱠᱚᱥᱮᱱ ᱫᱟᱜ ᱞᱮᱫ ᱛᱟᱦᱮᱸᱜ-ᱮ ᱛᱟᱨᱯᱚᱨᱮ ᱛᱟᱨᱟᱥᱤᱧ ᱛᱮᱫᱚ ᱵᱚᱱᱫᱚ ᱜᱚᱜ ᱠᱟᱜᱼᱟᱭ᱾
ᱦᱟᱸ, ᱵᱟᱝ ᱟᱸᱡᱚᱢ ᱞᱮᱱᱟ
ᱫᱩᱴᱟ ᱠᱚᱥᱮᱜ-ᱮ ᱫᱟᱜ ᱞᱮᱜᱼᱟᱭ ᱛᱟᱨᱟᱥᱤᱧ ᱛᱮᱫᱚᱭ ᱵᱚᱱᱫᱚ ᱧᱚᱜ ᱠᱟᱜᱼᱟ ᱩᱱ ᱡᱚᱠᱷᱚᱡ
ᱚᱼ ᱟᱹᱰᱤ ᱱᱟᱯᱟᱭ ᱟᱹᱰᱤ ᱱᱟᱯᱟᱭ
ᱦᱚᱞᱟ ᱦᱚᱞᱟ
ᱦᱮᱸ ᱦᱮᱸ ᱟᱨ ᱛᱚᱵᱮ ᱠᱷᱚᱵᱚᱨ ᱛᱚᱵᱮ ᱞᱟᱹᱭ ᱛᱟᱞᱟᱝ ᱢᱮ ᱟᱨ ᱟᱦ ᱮᱨ ᱟᱯᱷᱚᱨ ᱠᱚ ᱦᱩᱭ ᱵᱟᱲᱟ ᱭᱮᱱᱟ ᱥᱮ ᱵᱟ ᱦᱩᱲᱩ ᱠᱚ ᱟᱯᱷᱚᱨ ᱵᱟᱲᱟ ᱠᱚ ᱦᱩᱭ ᱵᱟᱲᱟ ᱭᱮᱱᱟ ᱥᱮ ᱵᱟᱸ ᱟᱯᱮ ᱥᱮ ᱫᱚ?
ᱟᱣ ᱩᱸᱻ ᱟᱹᱣᱨᱤ ᱜᱮᱭᱟ ᱦᱟᱸᱜ ᱦᱟᱯᱮ ᱫᱟᱜ ᱡᱟᱹᱲᱤ ᱢᱟ ᱱᱚᱝᱠᱟ ᱦᱩᱭᱮᱱ ᱜᱮᱭᱟ ᱦᱚᱞᱟ, ᱟᱫᱚ ᱠᱟᱹᱴᱤᱡ ᱛᱟᱞᱟᱝ ᱚᱛ ᱦᱟᱥᱟ ᱠᱚᱢᱟ ᱱᱟᱦᱟᱜ ᱛᱚ ᱠᱟᱹᱴᱤᱡ ᱞᱟᱹᱵᱤᱫ ᱧᱚᱜ ᱱᱤᱭᱟᱹ ᱥᱚᱢᱚᱭ ᱢᱮᱱᱟᱜ ᱛᱚ ᱜᱟᱱᱚᱜᱼᱟ ᱵᱷᱟᱜᱮ
ᱦᱳᱭ ᱟᱞᱮ ᱠᱚᱫᱚ ᱱᱟᱦᱟᱜ ᱱᱚᱛᱮ ᱫᱚ ᱟᱯᱷᱚᱨ ᱠᱮᱫᱟᱞᱮ ᱭᱟ ᱠᱟᱢᱯᱞᱤᱴ ᱠᱮᱫᱟᱭ ᱡᱚᱛᱚ ᱠᱩᱜᱮ ᱟᱯᱷᱚᱨ ᱠᱚ ᱯᱩᱨᱟᱹ ᱮᱠᱫᱚᱢ ᱵᱟᱹᱫᱽ ᱱᱟᱞᱟ ᱠᱚᱨᱮ ᱥᱟᱱᱟᱢ ᱠᱟᱢᱯᱞᱤᱴ ᱮᱱᱟ ᱱᱤᱛᱚᱜ ᱫᱚ ᱦᱟᱸᱜ ᱱᱟᱦᱟᱜ ᱫᱟᱜ ᱵᱟᱲᱟ ᱞᱮᱠᱷᱟᱡ ᱟᱨ ᱟᱯᱷᱚᱨ ᱠᱚ ᱞᱟᱹᱴᱩ ᱞᱮᱱᱠᱷᱟᱡ ᱜᱮ ᱦᱟᱸᱜ᱾ ᱛᱮ ᱫᱚ ᱨᱚᱭ ᱦᱩᱭᱩᱜᱼᱟ ᱟᱨ ᱱᱚᱛᱮ ᱱᱚᱛᱮ ᱫᱚ ᱟᱞᱮ ᱥᱮᱫ ᱫᱚ ᱱᱟᱦᱟᱜ ᱢᱤᱫ ᱫᱚᱢ ᱜᱮ ᱥᱤᱡᱤᱱ ᱨᱮᱞᱮ ᱨᱚᱦᱚᱭ ᱛᱮᱦᱮᱱᱟ ᱟᱫᱚ ᱚᱱᱟ ᱤᱭᱟᱹᱛᱮ ᱟᱹᱰᱤ ᱵᱮᱥᱟᱹᱵᱩᱱ ᱛᱮᱞᱮ ᱤᱱᱛᱮᱡᱟᱨ ᱛᱟᱦᱮᱱᱟ ᱟᱨ ᱡᱟᱦᱟᱸ ᱠᱚᱨᱮ ᱫᱚ ᱟᱸᱡᱚᱢ ᱟᱠᱟᱱᱟ ᱵᱟᱨ ᱯᱮ ᱫᱚᱢ, ᱯᱮ ᱫᱚᱢ ᱦᱟᱹᱵᱤᱡ ᱠᱚ ᱪᱟᱥ ᱛᱟᱦᱮᱱᱟ ᱾ ᱛᱩᱢ ᱫᱟᱜ ᱟᱨ ᱱᱤᱨᱚᱱ
ᱦᱩᱸᱻ
ᱟᱫᱚ ᱱᱚᱛᱮ ᱫᱚ ᱱᱟᱦᱟᱜ ᱠᱷᱟᱹᱞᱤ ᱫᱟᱜ ᱡᱟᱹᱯᱩᱫ ᱫᱤᱱ ᱜᱮ ᱦᱟᱸᱜ ᱱᱚᱛᱮ ᱫᱚ ᱨᱚᱦᱚᱭ ᱦᱩᱭᱩᱜ ᱛᱟᱦᱮᱱᱟ ᱟᱨ ᱛᱟᱭᱱᱚᱢ ᱛᱮᱫᱚ ᱱᱟᱦ ᱩᱛᱩ ᱥᱚᱵᱽᱡᱤ ᱠᱚᱜᱮᱞᱮ ᱪᱟᱥ ᱵᱟᱲᱟᱭ ᱛᱟᱦᱮᱱᱟ ᱟᱨ ᱤᱱᱟᱹ ᱠᱩᱜᱤ ᱟᱨ ᱟᱞᱮ ᱫᱚ ᱟᱹᱛᱩ ᱫᱤᱥᱟᱹᱢ ᱠᱟᱱ ᱛᱟᱞᱮᱭᱟ ᱱᱚᱣᱟ ᱫᱚ ᱛᱚ ᱟᱵᱮᱱ ᱫᱚ ᱵᱟᱡᱟᱨ ᱫᱤᱥᱚᱢ ᱥᱮᱫ ᱨᱮᱵᱮ ᱛᱟᱦᱮᱱᱚᱜ ᱠᱟᱱᱟ ᱛᱚᱵᱮ ᱚᱱᱛᱮ ᱫᱚ ᱵᱟᱡᱟᱨ ᱫᱤᱥᱚᱢ ᱥᱮᱫ ᱨᱮᱫᱚ ᱚᱞᱚᱜ ᱠᱚ ᱦᱩᱭᱩᱜ ᱠᱟᱱᱟ ᱥᱮ ᱡᱟᱦᱟᱱᱟᱜ ᱠᱟᱢᱯᱟᱱᱤ ᱠᱚ ᱵᱤᱡᱽᱱᱮᱥ ᱠᱚ ᱡᱷᱤᱡ ᱦᱩᱭ ᱠᱟᱱᱟ
ᱚᱞ ᱯᱟᱲᱦᱟᱣ ᱠᱷᱟᱹᱛᱤᱨ ᱜᱮ ᱦᱮᱡ ᱦᱳᱭ ᱠᱟᱱᱟ᱾ ᱚᱲᱟᱜ ᱠᱚᱨᱮᱜ ᱫᱚ ᱟᱹᱣᱨᱤ ᱪᱟᱞᱟᱜ ᱦᱩᱭᱩᱜᱼᱟ ᱱᱟᱜ ᱚᱲᱟᱜ ᱠᱚ ᱟᱹᱛᱩ ᱫᱤᱥᱚᱢ ᱫᱚ ᱟᱹᱣᱨᱤ ᱨᱩᱣᱟᱹᱲ ᱦᱩᱭᱩᱜᱼᱟ ᱱᱟᱜ ᱱᱤᱭᱟᱹ ᱮᱠᱡᱟᱢ ᱠᱚ ᱢᱮᱱᱟᱜ ᱟᱠᱟᱫ ᱛᱚ ᱟᱫᱚ ᱚᱱᱟ ᱠᱚ ᱪᱟᱵᱟ ᱵᱟᱲᱟ ᱠᱟᱛᱮᱫ ᱜᱮ ᱱᱟ ᱦᱟᱜ ᱠᱟᱹᱴᱤᱡ ᱪᱟᱞᱟᱜ ᱦᱩᱭᱩᱜᱼᱟ ᱞᱟᱹᱭ ᱦᱩᱭᱩᱜ ᱠᱟᱱᱟ ᱾ ᱟᱛᱳ ᱫᱤᱥᱚᱢᱛᱮ ᱵᱟᱝ ᱨᱩᱣᱟᱹᱲ
ᱦᱳᱭ ᱦᱳ
ᱟᱛᱳ ᱫᱤᱥᱚᱢ ᱛᱮ ᱵᱟᱝ ᱨᱩᱣᱟᱹᱲ ᱞᱮᱱᱠᱷᱟᱱ ᱵᱟᱝ ᱜᱟᱱᱚᱜ ᱠᱟᱱᱟ ᱥᱮ ᱟᱹᱛᱩ ᱫᱤᱥᱚᱢ ᱵᱟᱹᱜᱤ ᱠᱟᱛᱮ ᱠᱤ ᱵᱟᱡᱟᱨ ᱫᱤᱥ ᱟᱫᱚ ᱛᱤᱱ ᱫᱤᱱ ᱟᱫᱚ ᱛᱟᱦᱮᱱᱟᱢ ᱢᱩᱪᱟᱹᱫ ᱢᱟ ᱢᱩ
ᱦᱳᱭ ᱦᱳᱭ ᱪᱟᱥ ᱠᱟᱹᱢᱤ ᱠᱚ ᱥᱩᱢᱚᱭ ᱫᱚ ᱵᱟᱝ ᱪᱟᱞᱟᱣ ᱞᱮᱱ ᱠᱷᱟᱱ ᱫᱚ, ᱟᱹᱛᱩ ᱦᱚᱲ ᱠᱚ ᱛᱚ ᱟᱵᱚ ᱫᱚ ᱪᱟᱥ ᱵᱚᱨᱥᱟ ᱜᱮ ᱠᱟᱱᱟ ᱵᱚᱱ ᱟᱵᱚ ᱫᱚ ᱵᱩᱡᱽ ᱠᱟᱜ ᱢᱮ ᱢᱤᱫᱴᱟᱹᱝ, ᱢᱟᱱᱮ ᱦᱚᱲᱢᱚ ᱨᱮ ᱪᱮᱫ ᱞᱮᱠᱟ ᱡᱟᱝ ᱪᱮᱫ ᱞᱮᱠᱟ ᱢᱮᱱᱟᱜ ᱛᱟᱵᱚᱱᱟ ᱚᱱᱠᱟᱜᱮ ᱛᱤᱸᱜᱩ ᱠᱮᱴᱮᱜ ᱠᱟᱱᱟ ᱵᱩᱱ ᱦᱚᱲ ᱪᱤᱫ ᱞᱮᱠᱟ ᱚᱱᱮ ᱚᱱᱠᱟᱜᱮ ᱟᱵᱚ ᱫᱚ ᱪᱟᱥ ᱪᱮᱫ ᱞᱮᱠᱟ ᱢᱮᱱᱟᱜ ᱵᱚᱱᱟ ᱪᱟᱥ ᱢᱮᱱᱟᱜ ᱛᱟᱵᱚᱱ ᱛᱮᱜᱮ ᱟᱵᱚ ᱵᱚᱱ ᱛᱤᱸᱜᱩ ᱠᱮᱴᱮᱜ ᱠᱮᱴᱮᱫ ᱢᱮᱱᱟᱜ ᱵᱚᱱᱟ ᱚᱱᱮ ᱚᱱᱠᱟᱜᱮ ᱦᱚᱭᱛᱚ ᱟᱵᱚᱣᱟᱜ ᱫᱚ ᱥᱟᱱᱟᱢ ᱠᱷᱚᱱ ᱞᱟᱹᱴᱩ ᱫᱚ ᱪᱟᱥ ᱠᱟᱱ ᱜᱮᱭᱟ ᱟᱨ ᱪᱟᱥᱵᱩᱱ ᱠᱚᱨᱟᱣ ᱞᱮᱠᱷᱟᱡ ᱜᱮ ᱟᱵᱚ ᱴᱮᱱᱥᱮᱱ ᱢᱤᱫ ᱯᱷᱤᱠᱟᱨ ᱵᱩᱱ ᱛᱟᱦᱮᱸ ᱫᱟᱲᱮᱭᱟᱜᱼᱟ ᱯᱩᱨᱟᱹ ᱵᱚᱪᱷᱚᱨ ᱵᱟᱨ ᱵᱚᱪᱷᱚᱨ ᱦᱟᱹᱵᱤᱡ ᱢᱤᱫ ᱵᱚᱪᱷᱚᱨ ᱵᱚᱱ ᱪᱟᱥ ᱞᱮᱠᱷᱟᱱᱡ ᱵᱟᱨ ᱯᱮ ᱵᱚᱪᱷᱚᱨ ᱦᱟᱹᱵᱤᱡ ᱫᱚ ᱟᱵᱚᱣᱟᱜ ᱡᱚᱢ ᱫᱚ ᱵᱟᱵᱚᱱ ᱠᱚᱥᱴᱚᱜᱼᱟ ᱠᱷᱟᱹᱞᱤ ᱩᱛᱩ ᱠᱚᱮ ᱥᱚᱵᱽᱡᱤ ᱠᱚᱜᱮ ᱦᱟᱛᱟᱣ ᱠᱚᱨᱮᱱᱟᱜ ᱵᱚᱱ ᱠᱚᱢ ᱛᱟᱦᱮᱱᱟ ᱤᱱᱟᱹ ᱠᱚᱜᱮ ᱟᱨ ᱵᱟᱹᱠᱤ ᱫᱚ ᱥᱟᱱᱟᱢ ᱢᱟᱱᱮ ᱵᱚᱱ ᱡᱚᱜᱟᱣ ᱫᱟᱲᱮᱜ ᱛᱟᱦᱮᱱ ᱜᱮᱭᱟ ᱾
ᱟᱨᱦᱚᱸᱡᱟ ᱱᱮᱛᱟᱨ ᱥᱚᱵᱡᱤ ᱠᱚ ᱫᱟᱢᱚᱜ ᱠᱟᱱᱟ ᱚᱱᱟ ᱚᱱᱟ ᱡᱮ ᱠᱤᱨᱤᱧ ᱵᱟᱝ ᱠᱟᱛᱮᱜ ᱜᱮ ᱚᱲᱟᱜ ᱠᱷᱮᱛ ᱠᱚᱨᱮ ᱜᱮ ᱨᱚᱦᱚᱭ ᱞᱮᱱᱠᱷᱟᱱ ᱟᱨᱦᱚᱸ ᱱᱟᱯᱟᱭ ᱜᱮ ᱵᱷᱟᱹᱜᱤᱜᱼᱟ ᱦᱮᱸ ᱾
ᱩᱸᱦᱻᱩᱸᱦᱳᱭ ᱦᱳᱭ ᱩᱛᱩ ᱡᱤᱱᱤᱥ ᱠᱚ ᱡᱩᱫᱤ ᱟᱢᱮᱢ ᱪᱟᱥᱮᱫ ᱠᱟᱱᱟ ᱛᱚ
ᱩᱸᱼ
ᱟᱹᱰᱤ ᱱᱟᱯᱟᱭ ᱦᱩᱭᱩᱜᱼᱟ ᱪᱮᱫᱟᱜ ᱡᱮ ᱵᱟᱡᱟᱨ ᱥᱚᱦᱚᱨ ᱨᱮ ᱩᱛᱩ ᱥᱚᱵᱡᱤ ᱠᱚᱨᱮᱱᱟᱜ ᱫᱟᱨ ᱟᱹᱰᱤ ᱟᱰᱤ ᱢᱮᱱᱟᱜ ᱟᱠᱟᱫᱟ ᱟᱨ ᱢᱤᱫᱴᱮᱱ ᱩᱛᱩ ᱜᱮᱢ ᱡᱩᱫᱤᱢ ᱦᱟᱛᱟᱣᱮᱫ ᱠᱟᱱᱟ ᱛᱚ ᱟᱹᱰᱤᱜᱟᱱ ᱠᱟᱹᱣᱰᱤ ᱱᱟᱜ ᱮᱢ ᱦᱩᱭᱩᱜ ᱠᱟᱱᱟ ᱚᱱᱟ ᱤᱭᱟᱹᱛᱮ ᱡᱩᱫᱤ ᱟᱯᱱᱟᱨ ᱛᱮ ᱱᱤᱡᱮᱨᱮᱢ ᱪᱟᱥ ᱞᱮᱠᱷᱟᱡ ᱪᱟᱥ ᱵᱟᱠᱷᱟᱡ ᱫᱚᱢ ᱟᱯᱱᱟᱨ ᱡᱚᱢ ᱞᱟᱹᱜᱤᱫ ᱛᱮᱫᱚ ᱡᱤᱵᱚᱱ ᱨᱮ ᱵᱟᱢ ᱠᱚᱥᱴᱚᱜᱼᱟ ᱚᱱᱟ ᱤᱭᱟᱹᱛᱮᱧ ᱢᱮᱱᱟ ᱠᱤ ᱵᱚᱞᱮ ᱚᱵ ᱯᱮᱦᱞᱮ ᱫᱚ ᱪᱟᱥ ᱫᱚ ᱵᱚᱦᱩᱛ ᱡᱩᱨᱩᱨᱤ ᱜᱮᱭᱟ ᱥᱚᱵᱽᱡᱤ ᱪᱟᱥ ᱠᱚ ᱩᱛᱩ ᱪᱟᱥ ᱠᱟᱲᱜᱮ ᱠᱚ ᱪᱟ ᱡᱩᱫᱤ ᱢᱮᱱᱟᱜ ᱠᱷᱟᱡ ᱟᱨ ᱫᱟᱜ ᱥᱩᱵᱤᱫᱷᱟ ᱢᱮᱱᱟᱜ ᱠᱷᱟ ᱫᱚ ᱚᱵᱚᱥᱥᱚᱭ ᱠᱟᱱᱟ ᱪᱟᱥ ᱫᱚᱨᱠᱟᱨ ᱪᱮᱫᱟᱜ ᱡᱮ ᱩᱛᱩ ᱦᱟᱛᱟᱣ ᱠᱚᱨᱛᱮ ᱜᱮᱞᱮ ᱟᱹᱰᱤᱜᱟᱱ ᱯᱚᱭᱥᱟ ᱢᱟᱱᱮ ᱠᱷᱩᱨᱪᱩᱜ ᱛᱟᱵᱚᱱᱟ ᱟᱨ ᱟᱯᱱᱟᱨ ᱱᱤᱡᱮᱛᱮ ᱪᱟᱥ ᱞᱮᱠᱷᱟᱡ ᱚᱱᱟ ᱯᱚᱭᱥᱟ ᱵᱟᱧᱪᱟᱜᱼᱟ ᱮᱴᱟᱜ ᱠᱟᱹᱢᱤ ᱨᱮᱵᱚᱱ ᱞᱟᱜᱟᱜᱼᱟ ᱞᱟᱜᱟᱣ ᱫᱟᱲᱮᱭᱟᱜᱼᱟ ᱟᱨᱦᱚᱸ ᱡᱟᱹᱥᱛᱤ ᱜᱟᱱ ᱪᱟᱥ ᱨᱮ ᱠᱟᱹᱢᱤ ᱨᱮᱵᱚᱱ ᱞᱟᱜᱟᱣ ᱫᱟᱲᱮᱭᱟᱜᱼᱟ
ᱦᱩᱸ ᱟᱫᱚ ᱱᱤᱛᱳᱜ ᱫᱚ ᱪᱮᱫ ᱠᱚ ᱪᱤᱠᱟᱹ ᱵᱟᱲᱟᱭᱼᱟ ᱱᱟᱜ ᱟᱫᱚ
ᱟᱨ ᱱᱤᱛᱚᱜ ᱫᱚ ᱦᱟᱸᱜ ᱱᱚᱜᱼᱚᱭ ᱫᱟᱠᱟ ᱠᱚ ᱱᱟᱥᱛᱟ ᱠᱚ ᱱᱟᱥᱛᱟ ᱠᱚ ᱡᱚᱢ ᱵᱟᱲᱟ ᱠᱟᱛᱮᱫ ᱱᱟᱜ ᱫᱩᱲᱩᱵ ᱵᱟᱲᱟ ᱦᱩᱭ ᱟᱠᱟᱱᱟ ᱠᱟᱱᱟ ᱫᱚ ᱦᱟᱸᱜ ᱱᱤᱛᱚᱜ ᱫᱚ ᱦᱟᱸᱜ ᱠᱟᱹᱢᱤ ᱫᱚ ᱪᱮᱫ ᱦᱚᱸ ᱵᱟᱝᱼᱟ ᱱᱤᱛᱚᱜ ᱫᱚ ᱛᱷᱚᱲᱟ ᱜᱟᱱ ᱱᱟᱥᱮᱱᱟᱜ ᱢᱤᱫᱴᱮᱱ ᱱᱚᱛᱮ ᱵᱟᱲᱜᱮ ᱥᱮᱫ ᱚᱱᱟ ᱜᱷᱮᱨᱟᱣ ᱦᱩᱭᱩᱜ ᱠᱟᱱᱟ ᱱᱟᱜ ᱟᱫᱚ ᱚᱱᱛᱮ ᱜᱮ ᱦᱟᱸᱜ ᱠᱟᱹᱢᱤ ᱢᱤᱥᱛᱨᱤ ᱠᱚ ᱱᱟᱜ ᱟᱹᱣᱨᱤ ᱠᱚ ᱦᱤᱡᱩᱜᱼᱟ ᱟᱫᱚ ᱫᱚᱥ ᱵᱟᱡᱮ ᱫᱚᱥ ᱵᱟᱡᱮ ᱵᱟᱲᱟᱭ ᱛᱮ ᱦᱟᱸᱜ ᱢᱤᱥᱛᱨᱤ ᱠᱚᱠᱚ ᱦᱤᱡᱩᱜᱼᱟ ᱟᱫᱚ ᱚᱱᱛᱮ ᱜᱮ ᱱᱟᱜ ᱜᱚᱲᱚ ᱵᱟᱲᱟ ᱠᱚ ᱦᱩᱭᱩᱜᱼᱟ ᱛᱷᱚᱲᱟ ᱜᱟᱱ ᱫᱟᱜ ᱠᱚ ᱧᱮᱞ ᱦᱩᱭᱩᱜᱼᱟ ᱟᱫᱚ ᱱᱟᱜ ᱚᱱᱟ ᱠᱚᱜᱮ ᱪᱟᱹᱞᱩ ᱟᱠᱚ ᱦᱩᱭᱩᱜᱼᱟ ᱦᱟᱸᱜ ᱟᱫᱚ ᱚᱱᱟᱛᱮ ᱱᱤᱛᱚᱜ ᱫᱚ ᱚᱱᱟ ᱞᱟᱦᱟᱨᱮᱤᱧ ᱥᱚᱪᱟᱣ ᱠᱮᱫᱼᱟ ᱠᱤ ᱱᱤᱛᱚᱜ ᱫᱚ ᱯᱷᱤᱨᱤ ᱴᱟᱭᱤᱢ ᱢᱤᱱᱟᱹᱧᱟ ᱦᱟᱯᱮ ᱱᱚᱣᱟ ᱨᱤᱧ ᱨᱚᱯᱚᱲ ᱞᱮᱱᱜᱮ ᱯᱷᱤᱨᱤ ᱚᱠᱚᱭ ᱠᱚ ᱢᱮᱱᱟᱜ ᱠᱟᱫ ᱠᱚᱣᱟ ᱟᱫᱚ ᱚᱱᱟᱛᱮ ᱠᱚᱞ ᱠᱮᱫᱼᱟ ᱞᱤᱧ ᱱᱚᱣᱟ ᱠᱷᱚᱱ ᱚᱱᱟᱛᱮ ᱟᱵᱮᱱ ᱴᱷᱮᱱ
ᱦᱮᱸ ᱦᱮᱸ ᱞᱟᱹᱭ ᱮᱫᱟ ᱚᱠᱚᱭ ᱠᱚ ᱯᱷᱤᱨᱤ ᱢᱮᱱᱟᱜ ᱠᱚᱣᱟ ᱥᱮ ᱵᱟᱝ ᱟ ᱟᱯᱮ ᱠᱚ ᱞᱟᱹᱭ ᱮᱫᱟᱭ ᱦᱟᱯᱮᱥᱮ ᱪᱮᱫ ᱠᱚ ᱪᱤᱠᱟᱹ ᱵᱟᱲᱟᱭ ᱮᱫᱟᱭ
ᱟᱨ ᱡᱟᱦᱟᱸ ᱛᱤᱱ ᱜᱷᱟᱹᱲᱤᱡ ᱫᱚ ᱱᱟᱜ ᱟᱹᱰᱤ ᱜᱟᱱ ᱦᱟᱸᱜ ᱰᱤᱥᱴᱟᱵᱮᱫ ᱠᱟᱱᱟ ᱯᱟᱛᱟ ᱵᱟᱱᱩ ᱪᱮᱫ ᱤᱥᱩ ᱦᱩᱭᱩᱠ ᱢᱤᱴᱤᱝ ᱥᱚᱢᱚᱭ ᱢᱟ ᱮᱱᱛᱮᱜ ᱚᱱᱟ ᱥᱚᱢᱚᱭ ᱢᱟ ᱮᱴᱟᱜ ᱠᱟᱹᱢᱤ ᱛᱟᱦᱮᱱ ᱛᱮ ᱢᱤᱫ ᱫᱤᱱ ᱦᱚᱸ ᱢᱤᱴᱤᱝ ᱨᱮ ᱟᱹᱣᱨᱤ ᱟᱹᱣᱨᱤ ᱡᱚᱭᱮᱱ ᱦᱩᱭᱩᱜᱼᱟ ᱟᱫᱚ ᱱᱟᱜ ᱥᱟᱫᱷᱤᱱ ᱫᱚ ᱦᱟᱸᱜ ᱯᱟᱥᱮᱡ ᱥᱟᱛ ᱵᱟᱡᱮ ᱠᱷᱚᱡ ᱠᱟᱱ ᱜᱮᱭᱟ ᱡᱟᱹᱱᱤᱡ ᱨᱮᱜᱩᱞᱟᱨ ᱜᱮᱭᱟ ᱟᱫᱚ ᱛᱮᱦᱮᱧ ᱫᱚ ᱥᱟᱛ ᱵᱟᱡᱮ ᱦᱟᱸᱜ ᱚᱸᱰᱮ ᱢᱤᱴᱤᱝ ᱨᱮ ᱡᱚᱭᱮᱱ ᱦᱩᱭᱩᱜᱼᱟ ᱢᱤᱴᱤᱝ ᱠᱚᱫᱚ ᱵᱮᱱ ᱮᱴᱮᱱᱰ ᱵᱟᱲᱟᱭᱮᱫ ᱠᱟᱱᱟ ᱥᱮ ᱵᱟᱝ ᱛᱟᱦᱚᱞᱮ ᱱᱚᱣᱟ ᱨᱮ
ᱢᱤᱴᱤᱱ ᱨᱮ ᱮᱴᱮᱱ ᱫᱚ ᱟᱹᱣᱨᱤ ᱱᱟᱜ ᱟᱹᱣᱨᱤ ᱮᱴᱮᱱᱟ ᱥᱚᱢᱚᱭ ᱵᱟᱝ ᱧᱟᱢᱚᱜ ᱠᱟᱱᱟ ᱩᱱ ᱡᱚᱠᱷᱚᱱ ᱥᱮ
ᱦᱳᱭ ᱦᱳᱭ ᱚᱱᱟ ᱢᱟᱹᱲ ᱪᱚᱞᱛᱤ ᱛᱮᱜᱮ ᱟᱹᱞᱤᱧ ᱦᱚᱸ ᱱᱤᱛ ᱦᱟᱹᱵᱤᱡ ᱛᱮ ᱦᱩᱸᱢᱟᱱᱮ ᱢᱤᱴᱤᱝ ᱠᱚᱫᱚ ᱟᱹᱣᱨᱤ ᱮᱴᱮᱱ ᱦᱩᱭᱩᱜᱼᱟ ᱛᱟᱦᱚᱞᱮ ᱱᱚᱣᱟ ᱨᱮ ᱠᱚᱛᱷᱟ ᱞᱟᱹᱜᱤᱫ ᱫᱚ ᱠᱟᱱᱟ ᱵᱟᱨᱚ ᱢᱤᱱᱤᱴ ᱟᱫᱚ ᱪᱷᱚ ᱢᱤᱱᱤᱴ ᱢᱮᱱᱟᱜᱼᱟ ᱟᱫᱚ ᱪᱟᱨ ᱢᱤᱱᱤᱴ ᱱᱤᱛᱚᱜ ᱪᱟᱨ ᱯᱟᱸᱪ ᱪᱷᱚ ᱢᱤᱱᱤᱴ ᱜᱟᱱ ᱵᱟᱹᱠᱤ ᱢᱮᱱᱟᱜ ᱟᱫᱚ ᱛᱚ ᱢᱤᱫᱴᱮᱡ ᱴᱚᱯᱤᱠ ᱱᱤᱭᱮ ᱡᱟᱦᱟᱱᱟᱜ ᱠᱚᱛᱷᱟ ᱦᱩᱭ ᱞᱮᱱᱠᱷᱟᱱ ᱵᱟᱝ ᱵᱷᱟᱜᱮ ᱠᱚᱜᱼᱟ
ᱦᱮᱸ ᱪᱮᱫ ᱪᱮᱫ ᱱᱤᱭᱟᱹᱞᱟᱝ ᱠᱟᱛᱷᱼᱟ ᱚᱱᱟ ᱜᱮᱛᱚ ᱞᱟᱹᱭ ᱛᱟᱞᱟᱝ ᱢᱮ ᱛᱟᱦᱚᱞᱮ ᱟᱢᱜᱮ
ᱵᱚᱦᱚᱛ ᱢᱮᱱᱟᱜᱼᱟ ᱫᱩᱱᱤᱭᱟᱹ ᱵᱷᱚᱨ ᱨᱮᱭᱟᱜ ᱟᱵᱮᱱ ᱠᱷᱟᱹᱞᱤ ᱵᱮᱱ ᱨᱟᱡᱤ ᱜᱮ ᱠᱷᱟᱱ ᱟᱹᱞᱤᱧ ᱴᱚᱯᱤᱠ ᱞᱤᱧ ᱞᱟᱹᱭᱟ ᱥᱴᱟᱨᱴᱼᱟ
ᱦᱮᱸ ᱟᱭᱢᱟ ᱟᱭᱢᱟ ᱪᱟᱜ ᱵᱟᱝ
ᱛᱚᱵᱮ ᱴᱷᱤᱠ ᱜᱮᱭᱟ ᱛᱚᱵᱮ ᱞᱟᱹᱭ ᱵᱮᱱ ᱮᱱᱛᱮ ᱟᱵᱮᱱ ᱡᱚᱠᱷᱚᱱ ᱠᱟᱹᱴᱤᱡ ᱵᱮᱱ ᱛᱟᱦᱮᱸ ᱠᱟᱱᱟ ᱢᱟᱱᱮ ᱜᱤᱫᱽᱨᱟᱹ ᱵᱮᱲᱟᱨᱮ ᱛᱚ ᱩᱱ ᱥᱚᱢᱚᱭ ᱟᱵᱮᱱ ᱛᱤᱱᱟᱹᱜ ᱵᱚᱫᱢᱟᱥ ᱵᱮᱱ ᱛᱟᱦᱮᱸ ᱠᱟᱱᱟ ᱟᱨ ᱪᱮᱫ ᱠᱚ ᱥᱟᱨᱟᱨᱟᱛ ᱵᱮᱱ ᱠᱟᱹᱢᱤᱮᱫᱼᱟ ᱫᱟᱨᱮ ᱠᱚᱵᱮᱱ ᱫᱮᱡᱚᱜ ᱠᱟᱱ ᱛᱟᱦᱮᱱᱟ ᱥᱮ ᱵᱟᱝ ᱟᱵᱮᱱᱟᱜ ᱤᱥᱠᱩᱞ ᱞᱟᱭᱤᱯᱷ ᱪᱮᱫ ᱞᱮᱠᱟ ᱛᱟᱦᱮᱸ ᱠᱟᱱᱟ ᱛᱷᱚᱲᱟ ᱠᱟᱹᱴᱤᱡ ᱢᱟᱨᱟᱝ ᱥᱚᱴ ᱮᱠ ᱢᱤᱱᱤᱴ ᱨᱮ ᱞᱟᱹᱭ ᱠᱟᱛᱮᱫ ᱯᱩᱨᱩᱱ ᱵᱮᱱ ᱟᱨ ᱤᱥᱠᱮ ᱵᱟᱫ ᱟᱞᱤᱧ ᱞᱤᱧ ᱨᱚᱲ ᱢᱟ ᱢᱤᱫᱴᱮᱱ ᱵᱷᱟᱹᱜᱤ ᱴᱚᱯᱤᱠ ᱦᱩᱭᱩᱜᱼᱟ ᱰᱤᱥᱠᱟᱥ ᱞᱟᱹᱜᱤᱫ ᱦᱚᱭ ᱦᱚᱭ ᱢᱟ ᱟᱵᱮᱱ ᱵᱮᱱ ᱞᱟᱹᱭ ᱞᱟᱦᱟᱭᱟ ᱥᱮ ᱟᱹᱞᱤᱧ ᱞᱤᱧ ᱞᱟᱹᱭ ᱞᱟᱦᱟᱭᱟ
ᱟᱵᱤᱱ ᱜᱮ ᱞᱟᱹᱭ ᱞᱟᱦᱟᱭ ᱵᱤᱱ ᱥᱮ ᱯᱩᱭᱞᱩ
ᱟᱪᱪᱷᱟ ᱴᱷᱤᱠ ᱜᱮᱭᱟ ᱛᱟᱦᱚᱞᱮ ᱛᱚᱵᱮ ᱫᱚ ᱟᱹᱰᱤ ᱢᱚᱡᱽ ᱥᱮ ᱱᱚᱣᱟ ᱢᱟ ᱮᱢᱚᱜ ᱞᱟᱹᱜᱤᱫ ᱛᱮ ᱟᱹᱞᱤᱧᱟᱜ ᱜᱤᱫᱽᱨᱟᱹ ᱵᱮᱲᱟ ᱨᱮᱱᱟᱜ ᱥᱚᱢᱚᱭ ᱟᱵᱮᱱ ᱵᱮᱱ ᱟᱸ ᱫᱤᱥᱟᱹ ᱦᱚᱪᱚ ᱠᱮᱫ ᱞᱤᱧᱟᱹ, ᱟᱨ ᱟᱹᱰᱤ ᱠᱩᱥᱤ ᱞᱤᱧ ᱟᱹᱭᱠᱟᱹᱣ ᱠᱮᱫᱼᱟ ᱱᱚᱣᱟ ᱠᱟᱛᱷᱟ ᱮᱴᱟᱜ ᱦᱚᱲ ᱥᱟᱞᱟᱜ ᱫᱚ ᱵᱟᱹᱞᱤᱧ ᱠᱟᱛᱷᱟ ᱵᱟᱲᱟᱭ ᱛᱟᱦᱮᱱᱟ ᱱᱚᱝᱠᱟᱱᱟᱜ ᱫᱚ ᱟᱫᱚ ᱱᱚᱣᱟ ᱮᱯᱞᱤᱠᱮᱥᱚᱱ ᱢᱟᱫᱽᱫᱷᱚᱢ ᱛᱮ ᱢᱚᱠᱟ ᱧᱟᱢ ᱠᱟᱱ ᱠᱷᱟᱡ ᱫᱚᱞᱤᱧ ᱞᱟᱹᱭᱮᱫ ᱠᱟᱱᱟ ᱛᱚ ᱡᱚᱠᱷᱚᱱ ᱟᱹᱞᱤᱧ ᱜᱤᱫᱽᱨᱟᱹ ᱵᱮᱲᱟ ᱞᱤᱧᱼᱼ ᱛᱟᱦᱮᱸ ᱠᱟᱱᱟ ᱚᱱᱟ ᱚᱠᱛᱮᱚ ᱫᱚ ᱟᱹᱰᱤ ᱵᱚᱫᱢᱟᱥ ᱜᱮᱤᱧ ᱛᱟᱦᱮᱸ ᱠᱟᱱᱟ ᱟᱞᱤᱧ ᱫᱚ ᱜᱤᱫ ᱜᱤᱫᱽᱨᱟᱹ ᱞᱤᱧ ᱧᱮᱞ ᱞᱮᱠᱚ ᱠᱷᱟᱡ ᱜᱮᱞᱤᱧ ᱫᱟᱞ ᱨᱟᱜ ᱮᱫ ᱠᱚ ᱛᱟᱦᱮᱱᱟ ᱾ ᱡᱟᱦᱟᱸᱭ ᱜᱤᱫᱽᱨᱟᱹ ᱜᱮᱞᱤᱧ ᱛᱟᱣᱟᱜ ᱮᱫ ᱠᱚ ᱛᱟᱦᱮᱱᱟ ᱟᱞᱮ ᱥᱮᱫ ᱠᱚ ᱦᱤᱡᱩᱜ ᱠᱟᱱ ᱞᱤᱧ ᱫᱟᱞ ᱮᱫ ᱠᱚ ᱛᱟᱦᱮᱱᱟ, ᱟᱹᱞᱤᱧ ᱫᱚ ᱢᱟᱱᱮ ᱜᱤᱫᱽᱨᱟᱹ ᱵᱮᱲᱟ ᱨᱮᱫᱚ ᱠᱚ ᱢᱮᱛᱟᱣᱟᱞᱤᱧᱟᱹ ᱱᱞᱤᱧ ᱫᱚ ᱟᱹᱰᱤ ᱫᱟᱞᱟᱞ ᱾ ᱟᱨ ᱫᱟᱨᱮ ᱫᱮᱡᱚᱜ ᱨᱮᱫᱚ ᱮᱠᱫᱚᱢ ᱢᱟᱦᱟᱨᱚᱛᱷ ᱞᱤᱧ ᱛᱟᱦᱮᱸ ᱠᱟᱱᱟ ᱾ ᱫᱟᱨᱮ ᱦᱚᱸ ᱟᱹᱞᱤᱧ ᱞᱤᱧ ᱫᱮᱡᱚᱜ ᱠᱟᱱ ᱛᱟᱦᱮᱱᱟ ᱩᱞ ᱫᱟᱨᱮ, ᱠᱟᱱᱴᱷᱟᱲ ᱫᱟᱨᱮ ᱾ ᱪᱚᱴ ᱦᱟᱹᱵᱤᱡ ᱞᱤᱧ ᱫᱮᱡᱚᱜ ᱠᱟᱱ ᱛᱟᱦᱮᱱᱟ ᱟᱨ ᱛᱤᱱᱟᱹᱜ ᱡᱚ ᱠᱚ ᱛᱟᱦᱮᱱᱚᱜ ᱠᱟᱱ ᱛᱟᱦᱮᱱᱟ ᱵᱤᱞᱤ ᱠᱚ ᱛᱟᱦᱮᱱᱚᱜ ᱠᱟᱱ ᱛᱟᱦᱮᱱᱟ ᱚᱱᱟᱠᱚ ᱥᱚᱵᱽ ᱞᱤᱧ ᱜᱚᱜ ᱟᱹᱠᱤᱨᱮᱫ ᱠᱟᱱ ᱛᱟᱦᱮᱱᱟ ᱾ ᱟᱨ ᱟᱞᱮᱭᱟᱜ ᱜᱩᱨᱩᱯ ᱛᱟᱦᱮᱸᱠᱟᱱᱟ ᱜᱟᱰᱟ ᱟᱲᱮ ᱰᱟᱹᱵᱽᱨᱟᱹ ᱢᱟᱱᱮ ᱜᱟᱰᱟᱟᱨ ᱨᱮ ᱯᱟᱭᱨᱟᱜ ᱯᱩᱠᱷᱨᱤ ᱨᱮ ᱫᱚᱱ, ᱠᱩᱧ ᱨᱮ ᱫᱚᱱ ᱾ ᱢᱟᱱᱮ ᱟᱹᱰᱤ ᱠᱟᱴ ᱮᱠᱫᱚᱢ ᱜᱚᱴᱟ ᱱᱤᱨᱚᱱ ᱥᱤᱛᱩᱝ ᱾ ᱯᱩᱴ ᱡᱷᱤᱸᱜᱟᱹ ᱯᱷᱩᱴ ᱞᱮ ᱟᱹᱠᱤᱨᱮᱫ ᱠᱟᱱ ᱛᱟᱦᱮᱱᱟ ᱜᱤᱫᱽᱨᱟᱹ ᱵᱮᱲᱟ ᱚᱠᱛᱮ ᱨᱮ ᱤᱥᱠᱩᱞ ᱠᱚ ᱪᱟᱞᱟᱜ ᱜᱷᱟᱹᱲᱤᱡ ᱤᱥᱠᱩᱞ ᱠᱷᱚᱱᱚᱡ ᱞᱮ ᱫᱟᱹᱲᱮᱫ ᱠᱟᱱ ᱛᱟᱦᱮᱱᱟ ᱾ ᱟᱨᱦᱚᱸ ᱟᱭᱢᱟ ᱜᱟᱱ ᱤᱥᱠᱩᱞ ᱨᱮ ᱯᱷᱨᱮᱱᱰ ᱠᱚ ᱵᱮᱱᱟᱣ ᱠᱟᱛᱮᱫ ᱟᱹᱰᱤ ᱜᱟᱱ ᱵᱚᱫᱢᱟᱹᱥᱤ ᱦᱩᱭᱩᱜ ᱠᱟᱱ ᱛᱟᱦᱮᱱᱟ ᱾
ᱦᱩᱸ ᱾
ᱥᱟᱱᱟᱢ ᱠᱷᱚᱱ ᱭᱟᱫᱽᱜᱟᱨ ᱵᱟᱞᱟ ᱡᱤᱱᱤᱥ ᱫᱚ ᱡᱩᱫᱤ ᱫᱤᱥᱟᱹᱭ ᱠᱷᱟᱡ ᱫᱚ ᱛᱟᱦᱚᱞᱮ ᱟᱹᱰᱤ ᱞᱟᱸᱫᱟ ᱟᱨ ᱟᱹᱰᱤ ᱵᱷᱟᱵᱽᱱᱟ ᱜᱮ ᱢᱟᱱᱮ ᱤᱥ ᱜᱤᱫᱽᱨᱟᱹ ᱵᱮᱲᱟ ᱨᱮ ᱡᱚᱠᱷᱚᱱ ᱟᱞᱮ ᱢᱤᱫᱴᱮᱱ ᱫᱟᱨᱮ ᱨᱮᱞᱮ ᱫᱮᱡᱚᱜ ᱠᱟᱛᱮᱫ ᱞᱮ ᱜᱟᱛᱮᱜ ᱠᱟᱱ ᱛᱟᱦᱮᱱᱟ ᱚᱱᱟ ᱡᱚᱴᱮᱫ ᱡᱚᱴᱮᱫ ᱠᱚ ᱢᱮᱛᱟᱜ-ᱟ ᱟᱞᱮᱥᱮᱫ ᱫᱚ ᱚᱱᱟ ᱡᱷᱟᱞᱚᱨ ᱪᱮᱫ ᱠᱚ ᱢᱮᱛᱟᱜ ᱠᱟᱱᱟ ᱦᱟᱸᱜ ᱚᱱᱟ ᱦᱟᱸᱜ ᱡᱚᱴᱮᱫ ᱡᱚᱴᱮᱫ ᱛᱚ ᱜᱤᱫᱽᱨᱟᱹ ᱜᱤᱫᱽᱨᱟᱹᱞ ᱞᱮ ᱫᱮᱡ ᱠᱟᱱ ᱛᱟᱦᱮᱱᱟ ᱢᱤᱫᱴᱮᱱ ᱩᱞ ᱫᱟᱨᱮ ᱨᱮ ᱱᱟᱦᱟᱸᱜ ᱾ ᱟᱫᱚ ᱩᱞ ᱫᱟᱨᱮ ᱨᱮ ᱫᱮᱡ ᱠᱟᱛᱮᱫ ᱦᱟᱱᱛᱮ ᱱᱟᱛᱮ ᱞᱮ ᱫᱚᱱᱮᱫ ᱠᱟᱱ ᱛᱟᱦᱮᱱᱟ ᱦᱟᱸ ᱟᱫᱚ ᱢᱤᱫᱴᱮᱱ ᱫᱚ ᱦᱟᱸᱜ ᱩᱱᱤ ᱡᱚᱴᱮᱫ ᱞᱟᱹᱜᱤᱫᱼ ᱮ ᱛᱟᱦᱮᱱᱟ ᱩᱱᱤ ᱟᱢ ᱚᱛ ᱟᱢ ᱟᱡ ᱛᱤᱱᱟᱹᱜ ᱠᱚ ᱫᱮᱡᱚᱜᱼᱟ ᱦᱟᱸᱜ ᱩᱱᱠᱩ ᱫᱟᱨᱮ ᱱᱟᱦᱟᱸᱜ ᱩᱱᱠᱩ ᱫᱚ ᱫᱟᱨᱮ ᱵᱷᱤᱛᱨᱤ ᱛᱮᱜᱮ ᱦᱟᱸᱜ ᱠᱚ ᱛᱟᱦᱮᱸ ᱦᱚᱪᱚᱜ ᱡᱩᱫᱤ ᱞᱟᱛᱟᱨ ᱥᱮᱫ ᱮᱢ ᱯᱷᱮᱰ ᱦᱚᱪᱚᱣᱟᱜ ᱠᱷᱟᱡ ᱫᱚ ᱦᱟᱸᱜ ᱩᱱᱤ ᱫᱚ ᱦᱟᱸᱜ ᱚᱱᱟ ᱫᱚ ᱚᱱᱟ ᱫᱚ ᱦᱩᱭᱱᱟ ᱚᱱᱟ ᱫᱚ ᱯᱚᱭᱮᱱᱴᱮ ᱧᱟᱢ ᱠᱮᱫᱟ ᱠᱚ ᱩᱱᱠᱩ ᱟᱨᱦᱚᱸ ᱟᱵᱟᱨ ᱩᱱᱠᱩ ᱡᱚᱴᱮᱫ ᱦᱩᱭᱩᱜᱼᱟ ᱾ ᱟᱱᱟ ᱦᱟᱸᱜ ᱪᱚᱴ ᱨᱮᱤᱧ ᱫᱮᱡ ᱟᱠᱟᱱᱟ ᱦᱟᱱᱛᱮ ᱱᱟᱛᱮ ᱠᱚ ᱠᱷᱩᱫᱟᱹᱣ ᱫᱤᱧ ᱠᱟᱱ ᱛᱟᱦᱮᱱᱟ ᱦᱟᱱᱛᱮ ᱱᱟᱛᱮ ᱫᱚᱱ ᱵᱟᱲᱟ ᱠᱟᱛᱮᱫ ᱰᱟᱹᱨ ᱨᱮ ᱦᱟᱱᱛᱮ ᱠᱷᱚᱡ ᱱᱟᱛᱮ ᱦᱟᱱᱛᱮ ᱠᱷᱚᱡ ᱱᱟᱛᱮ ᱾ ᱪᱮᱠᱟ ᱪᱚ ᱢᱤᱫᱴᱮᱡ ᱩᱞ ᱫᱟᱨᱮ ᱨᱮ ᱴᱷᱟᱥᱟᱣ ᱰᱟᱹᱨ ᱛᱟᱦᱮᱸ ᱠᱟᱱᱟ ᱛᱚ ᱚᱱᱟ ᱴᱷᱟᱥᱟ ᱴᱷᱟᱥᱟᱣ ᱰᱟᱹᱨ ᱨᱮ ᱡᱮᱢᱚᱱᱤᱧ ᱥᱟᱵ ᱟᱠᱟᱱᱟ ᱛᱮᱢᱚᱱ ᱚᱱᱟ ᱴᱷᱟᱥᱟᱣ ᱫᱟᱹᱨ ᱫᱚ ᱨᱟᱹᱯᱩᱫ ᱟᱠᱟᱱᱟ ᱡᱮᱢᱚᱱ ᱨᱟᱹᱯᱩᱫ ᱠᱟᱱᱟ ᱛᱮᱢᱚᱱ ᱮᱠᱫᱚᱢ ᱛᱟᱵᱮᱨ ᱠᱟᱛᱮ ᱧᱩᱨᱩ ᱟᱠᱟᱱᱟ, ᱟᱨ ᱮᱠᱫᱚᱢ ᱡᱚᱡᱚᱢ ᱛᱤ ᱞᱟᱛᱟᱨ ᱨᱮ ᱛᱟᱦᱮᱸ ᱠᱟᱱ ᱛᱮ ᱚᱱᱟ ᱱᱟᱥᱮᱱᱟᱜ ᱠᱮᱨᱮᱠ ᱱᱟ, ᱟᱫᱚ ᱤᱱᱟᱹ ᱛᱟᱭᱱᱚᱢ ᱠᱷᱚᱡ ᱜᱮ ᱚᱱᱟ ᱜᱤᱫᱽᱨᱟᱹ ᱵᱮᱲᱟ ᱨᱮᱱᱟᱜ ᱡᱟᱦᱟᱸ ᱮᱱᱛᱮ ᱵᱟᱫᱢᱟᱥᱤ ᱛᱟᱦᱮᱸ ᱠᱟᱱᱟ ᱚᱱᱟ ᱟᱱᱛᱤᱢ ᱪᱚᱨᱟᱱ ᱚᱱᱟᱜᱮ ᱛᱟᱦᱮᱸ ᱠᱟᱱᱟ ᱟᱨ ᱚᱱᱮ ᱚᱱᱠᱟ ᱦᱟᱞᱠᱟ ᱯᱷᱩᱞᱠᱟ ᱠᱨᱮᱠ ᱦᱩᱭᱮᱱ ᱠᱷᱟᱱ ᱫᱚ ᱥᱚᱝᱜᱮ ᱥᱚᱝ ᱰᱟᱠᱛᱚᱨ ᱠᱚᱠᱚ ᱟᱹᱜᱩ ᱠᱮᱫᱮᱭᱟ ᱟᱫᱚ ᱠᱚ ᱜᱚᱜ ᱟᱹᱫᱤᱧᱟ ᱚᱱᱟ, ᱯᱞᱟᱥᱴᱟᱨ ᱠᱮᱜ ᱛᱤᱧᱟ ᱠᱚ ᱾ ᱛᱤ ᱮᱱᱛᱮᱱ ᱟᱫᱚ ᱚᱱᱟ ᱛᱤᱱ ᱢᱟᱥ ᱛᱟᱦᱮᱸ ᱦᱩᱭᱮᱱ ᱛᱤᱧᱟ ᱟᱫᱚ ᱛᱤᱱ ᱢᱟᱥ ᱦᱟᱹᱵᱤᱡ ᱟᱱᱟ ᱵᱚᱞᱮ ᱜᱚᱜ ᱦᱩᱭ ᱞᱮᱱ ᱛᱤᱧᱟ ᱾ ᱚᱱᱟᱜᱮ ᱜᱤᱫᱽᱨᱟᱹ ᱵᱮᱲᱟ ᱨᱮᱱᱟᱜ ᱥᱟᱱᱟᱢ ᱠᱷᱚᱱ ᱭᱟᱫᱽᱜᱟᱨ ᱵᱟᱞᱟ ᱯᱷᱚᱞ ᱫᱚ ᱚᱱᱟ ᱠᱟᱱ ᱜᱮ ᱜᱮᱭᱟ ᱟᱨ ᱢᱟᱱᱮ ᱡᱤᱵᱚᱱ ᱨᱮ ᱡᱟᱦᱟᱸ ᱛᱤᱱᱟᱹᱜ ᱜᱮ ᱢᱟᱱᱮ ᱜᱷᱚᱴᱚᱱᱟ ᱜᱷᱚᱴᱟᱜ ᱛᱟᱦᱮᱱᱟ ᱞᱮᱠᱤᱱ ᱚᱱᱟ ᱫᱚ ᱡᱩᱫᱤ ᱡᱟᱦᱟᱱᱟᱜ ᱭᱟᱫᱽᱜᱟᱨ ᱚᱱᱠᱟ ᱜᱷᱚᱴᱚᱱᱟ ᱜᱷᱚᱴᱟᱣ ᱠᱚᱜᱼᱟ ᱛᱚᱠᱷᱚᱱ ᱟᱢ ᱚᱱᱟ ᱡᱤᱱᱤᱥ ᱴᱟᱜ ᱮᱢ ᱫᱤᱥᱟᱹᱭᱟ ᱾ ᱟᱹᱰᱤ ᱨᱟᱹᱥᱠᱟᱹ ᱟᱨ ᱵᱷᱟᱹᱜᱤ ᱟᱹᱭᱠᱟᱹᱜ ᱛᱟᱦᱮᱱ ᱢᱟᱱᱮ ᱫᱤᱥᱟᱹᱭᱟᱢ ᱨᱩᱣᱟᱹᱲᱟᱢ ᱟᱨ ᱠᱩᱥᱤ ᱦᱚᱸ ᱟᱹᱭᱠᱟᱹᱜᱼᱟ ᱟᱨ ᱛᱷᱚᱲᱟ ᱢᱟᱱᱮ ᱫᱩᱠ ᱦᱚᱸ ᱟᱹᱭᱠᱟᱹᱜ ᱦᱮᱸ ᱢᱟ ᱱᱤᱛᱚᱜ ᱫᱚ ᱟᱵᱮᱱᱟᱜ ᱞᱟᱹᱭ ᱵᱮᱱ
ᱟᱹᱞᱤᱧ ᱦᱚᱸ ᱚᱱᱠᱟᱜᱮ ᱜᱤᱫᱽᱨᱟᱹ ᱩᱢᱮᱨ ᱨᱮᱫᱚ ᱩᱱᱟᱹᱜ ᱮᱠᱴᱟ ᱫᱚ ᱢᱟᱱᱮ ᱵᱟᱹᱲᱤᱡ ᱠᱚᱫᱚ ᱵᱟᱹᱞᱤᱧ ᱠᱟᱹᱢᱤ ᱵᱟᱲᱟ ᱠᱟᱜᱼᱟ ᱦᱟᱸᱜ ᱵᱚᱫᱢᱟᱥ ᱤᱭᱟᱹ ᱠᱚᱫᱚ ᱡᱮ ᱜᱤᱫᱽᱨᱟᱹ ᱯᱤᱫᱽᱨᱟᱹ ᱠᱚ ᱫᱟᱞ ᱠᱚ ᱢᱮ ᱦᱟᱱᱠᱩ ᱤᱭᱟᱹ ᱠᱚ ᱢᱮ ᱚᱱᱠᱟ ᱠᱚᱫᱚ ᱵᱟᱝ ᱥᱩᱫᱩ ᱚᱱᱮ ᱡᱟᱦᱟᱸ ᱛᱤᱥ ᱠᱚᱨᱮ ᱚᱱᱮ ᱫᱟᱨᱮ ᱨᱮ ᱫᱮᱡ ᱠᱚ ᱩᱞ ᱠᱩᱢᱵᱽᱲᱩ ᱠᱚ ᱚᱱᱟ ᱠᱚᱫᱚ ᱦᱩᱭ ᱵᱟᱲᱟ ᱦᱩᱭ ᱠᱟᱱᱟ ᱠᱟᱱᱴᱷᱟᱲ ᱠᱚ ᱟᱹᱰᱤ ᱜᱮᱝ ᱠᱟᱛᱮᱫ ᱜᱟᱛᱮ ᱠᱚ ᱟᱹᱰᱤ ᱜᱟᱱ ᱠᱚ ᱛᱟᱦᱮᱸ ᱠᱟᱱ ᱛᱟᱞᱤᱧᱟ ᱛᱚ ᱩᱱ ᱡᱚᱠᱷᱚᱡ ᱠᱟᱹᱴᱤᱡ ᱜᱤᱫᱽᱨᱟᱹ ᱨᱮᱢᱟ ᱜᱤᱫᱽᱨᱟᱹ ᱨᱮᱢᱟ ᱡᱷᱚᱛᱚ ᱜᱮ ᱜᱟᱛᱮ ᱩᱱ ᱡᱚᱠᱷᱚᱡ ᱫᱚ ᱛᱟ ᱢᱤᱫ ᱚᱠᱛᱚ ᱫᱚ ᱪᱤᱠᱟᱹᱭᱱᱟ ᱤᱭᱟᱹ ᱩᱞᱦᱟᱞᱟᱝ ᱩᱞ ᱠᱩᱢᱲᱩ ᱞᱤᱝ ᱪᱟᱞᱟᱣ ᱞᱮᱱᱟ ᱵᱟᱨ ᱦᱚᱲ ᱜᱮ ᱫᱟᱨᱮ ᱨᱮᱢᱟ ᱫᱟᱫᱟᱭ ᱢᱤᱫᱴᱟᱝ ᱜᱟᱛᱮ ᱜᱤᱫᱽᱨᱟᱹ ᱜᱮ ᱫᱮᱡ ᱠᱟᱱᱟᱭ ᱟᱫᱚ ᱤᱧ ᱫᱚ ᱱᱟᱸᱜ ᱞᱟᱹᱭ ᱠᱟᱫᱤᱧᱟ ᱢᱟᱹᱞᱤᱠ ᱡᱩᱫᱤ ᱠᱚ ᱦᱤᱡᱩᱜᱼᱟ ᱦᱟᱸᱜ ᱞᱟᱹᱭᱟᱹᱧ ᱢᱮ ᱦᱟᱸᱜ ᱩᱱ ᱚᱠᱛᱚ ᱫᱚ ᱤᱧ ᱫᱚ ᱵᱟᱹᱧ ᱵᱟᱹᱧ ᱞᱚᱠᱠᱷᱚ ᱠᱟᱫᱟ ᱪᱮᱛᱟᱱ ᱜᱤᱧ ᱫᱟᱨᱮᱜᱤᱧ ᱟᱡ ᱜᱤᱧ ᱠᱚᱭᱚᱜ ᱠᱟᱫᱟ ᱞᱚᱜᱚᱱ ᱞᱚᱜᱚᱱ ᱤᱢᱟᱹᱧ ᱢᱮ ᱩᱱ ᱚᱠᱛᱚ ᱡᱟᱦᱟᱸᱭ ᱫᱟᱨᱮ ᱨᱤᱱᱤᱡ ᱢᱟᱞᱤᱠ ᱩᱱ ᱫᱚᱭ ᱩᱱ ᱡᱚᱠᱷᱚᱡ ᱮ ᱦᱮᱡ ᱱᱟᱭ ᱟᱫᱚ ᱩᱱ ᱚᱠᱛᱚ ᱤᱧ ᱢᱟᱹᱧ ᱫᱟᱹᱲ ᱠᱮᱜᱼᱟ ᱟᱫᱚ ᱡᱟᱦᱟᱸᱭ ᱜᱟ ᱜᱟᱛᱮ ᱜᱤᱫᱽᱨᱟᱹ ᱴᱟᱜ ᱩᱱᱤ ᱴᱟᱜ ᱫᱚᱭ
ᱫᱟᱨᱮ ᱨᱮᱜᱮ ᱛᱟᱦᱮᱸᱭᱱᱟᱭ
ᱦᱳᱭ ᱦᱳᱭ
ᱟᱨ ᱩᱱ ᱚᱠᱛᱚ ᱜᱮ ᱩᱱᱤ ᱫᱚᱠᱚ ᱥᱟᱵ ᱠᱮᱫᱮᱭᱟ ᱟᱨᱚᱸ ᱞᱟᱹᱭᱮ-ᱟ ᱟᱨ ᱚᱠᱚᱭ ᱠᱚ ᱠᱚ ᱛᱟᱦᱮᱸ ᱠᱟᱱᱟ ᱩᱱ ᱚᱠᱛᱚ ᱛᱚᱠᱷᱚᱱ ᱜᱮ ᱟᱫᱚ ᱠᱩᱢᱵᱽᱲᱩ ᱴᱩᱸᱢᱲᱩ ᱫᱚ ᱵᱟᱹᱜᱤ ᱪᱟᱵᱟ ᱦᱩᱭᱱᱟ ᱟᱫᱚ ᱜᱤᱫᱽᱨᱟᱹ ᱩᱢᱟᱮᱨ ᱨᱮᱱᱟᱜ ᱫᱚ
ᱚᱱᱠᱟ ᱜᱮ ᱱᱟᱦᱟᱜ ᱜᱤᱫᱽᱨᱟᱹ ᱵᱮᱲᱟ ᱨᱮᱫᱚ ᱟᱹᱰᱤ ᱢᱟᱱᱮ ᱥᱟᱨᱷᱟᱨᱟᱛ ᱵᱤᱱ ᱛᱟᱦᱮᱱ ᱛᱟᱦᱮᱱᱟ ᱟᱨ ᱦᱟᱱᱟ ᱱᱚᱣᱟ ᱮᱱᱛᱮ ᱡᱮᱢᱚᱱ